ᱦᱮᱞᱳ ᱤᱧᱟᱹᱜ ᱨᱚᱲ ᱪᱮᱫ ᱞᱮᱠᱟ ᱟᱸᱡᱚᱢᱚᱜ ᱠᱟᱱᱟ?
ᱦᱳᱭ ᱵᱮᱥ ᱜᱮ ᱟᱸᱡᱚᱢᱚᱜ ᱠᱟᱱᱟ ᱟᱨ ᱤᱧᱟᱹᱜ?
ᱟᱢᱟᱜ ᱦᱚᱸ ᱱᱚᱜ-ᱚᱭ ᱱᱤᱛᱚᱜ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱟᱨ ᱱᱚᱝᱠᱟ ᱜᱮ ᱡᱮᱢᱚᱱ ᱢᱩᱪᱟᱹᱫ ᱫᱷᱟᱹᱨᱤᱡ ᱟᱸᱡᱚᱢᱚᱜ᱾ ᱪᱮᱫ ᱞᱮᱠᱟ ᱢᱮᱱᱟᱜ ᱵᱟᱲᱟ ᱯᱮ ᱛᱚ ᱚᱲᱟᱜ ᱠᱚᱨᱮ?
ᱦᱳᱭ ᱡᱷᱚᱛᱚ ᱜᱮ ᱵᱮᱥ ᱵᱟᱲᱟ ᱜᱮ ᱢᱮᱱᱟᱜ ᱞᱮᱭᱟ᱾ ᱟᱨ ᱟᱯᱮ ᱜᱮ ᱚᱸᱰᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱱᱚᱜᱼᱚᱭ ᱱᱤᱛ ᱦᱟᱹᱵᱤᱡ ᱫᱚ ᱵᱮᱥ ᱜᱮ ᱢᱮᱱᱟᱜ ᱟᱠᱟᱫ ᱞᱮᱭᱟ ᱟᱨ ᱱᱚᱝᱠᱟ ᱜᱮᱵᱚᱱ ᱛᱟᱦᱮᱸ
ᱦᱳᱭ ᱟᱻ ᱟᱣᱟᱡ ᱠᱟᱹᱴᱤᱡ ᱚᱠᱟ ᱜᱷᱟᱹᱲᱤᱡ ᱪᱚ ᱦᱟᱸᱜ ᱵᱟᱝ ᱟᱸᱡᱚᱢᱚᱜ ᱠᱟᱱᱟ᱾
ᱳ ᱱᱤᱛᱚᱜ ᱪᱮᱫ ᱞᱮᱠᱟ ᱟᱸᱡᱚᱢᱚᱜ ᱠᱟᱱᱟ?
ᱦᱳᱭ ᱱᱤᱛᱳᱜ ᱫᱚ ᱵᱮᱥ ᱜᱮ ᱟᱸᱡᱚᱢᱚᱜ ᱠᱟᱱᱟ᱾
ᱟᱪᱪᱷᱟ ᱱᱚᱝᱠᱟ ᱵᱮᱥ ᱜᱮ ᱟᱸᱡᱚᱢ ᱞᱮᱱᱠᱷᱟᱡ ᱜᱮ ᱱᱟᱯᱟᱭ ᱦᱩᱭᱩᱜᱼᱟ᱾
ᱦᱳᱭ ᱱᱮᱴᱣᱟᱨᱠ ᱴᱷᱤᱠ ᱛᱮᱜᱮ ᱢᱮᱱᱟᱜ-ᱟ ᱛᱚ?
ᱟᱫᱚᱢ ᱢᱮᱱᱟ ᱢᱮᱱᱟᱜ ᱠᱟᱜᱼᱟ ᱚᱠᱟ ᱥᱚᱢᱚᱭ ᱫᱚ ᱰᱤᱥᱴᱟᱵ ᱜᱮᱭᱟ ᱟᱫᱚ ᱪᱮᱫ ᱮᱢ ᱢᱮᱱᱟ ᱮᱱᱛᱮ᱾
ᱦᱳᱭ ᱟᱨ ᱛᱚᱵᱮ ᱪᱮᱫ ᱠᱚᱯᱮ ᱠᱟᱹᱢᱤ ᱵᱟᱲᱟᱭᱮᱜᱼᱟ? ᱱᱟᱯᱟᱭ ᱟᱸᱡᱚᱢᱚᱜ ᱠᱟᱱᱟ ᱵᱮᱠᱜᱨᱟᱣᱩᱱᱰ ᱱᱚᱭᱮᱥ ᱨᱮ ᱜᱟᱹᱰᱤ ᱠᱚ ᱟᱸᱡᱚᱢᱚᱜ ᱠᱟᱱ ᱫᱚ
ᱨᱩᱢ ᱨᱮᱜᱮ ᱦᱟᱸᱜ ᱢᱤᱱᱟᱹᱧᱟ ᱤᱧ ᱫᱚ ᱪᱮᱫ ᱟᱫᱚ ᱚᱱᱟ ᱵᱟᱦᱟᱨᱮ ᱨᱮ ᱪᱟᱞᱟᱜ ᱠᱟᱱᱟ ᱚᱱᱟ ᱠᱚ ᱜᱟᱹᱰᱤ ᱠᱚᱫᱚ᱾ ᱟᱫᱚ ᱱᱤᱛᱚᱜ ᱫᱚ ᱦᱟᱸᱜ ᱵᱟᱝ ᱟᱸᱡᱚᱢᱚᱜᱼᱟ ᱚᱱᱟ ᱢᱤᱫᱚᱢ ᱚᱱᱟ ᱠᱚ ᱢᱮᱱᱟ ᱴᱟᱭᱤᱢ ᱨᱮ ᱢᱤᱫᱴᱮᱱ ᱵᱟᱥ ᱦᱤᱡᱩᱜᱼᱟ ᱚᱱᱟᱜᱮ ᱥᱟᱰᱮ ᱟᱹᱰᱤ ᱡᱟᱹᱥᱛᱤ᱾ ᱟᱨ ᱦᱮᱸᱻ
ᱪᱮᱫ ᱠᱚᱯᱮ ᱠᱟᱹᱢᱤ ᱵᱟᱲᱟᱭᱮᱫ ᱠᱟᱱᱟ ᱱᱤᱛᱚᱜ ᱫᱚ?
ᱱᱤᱛᱚᱜ ᱢᱟ ᱮᱱᱛᱮ ᱱᱚᱜᱼᱚᱭ ᱦᱩᱲᱩ ᱨᱚᱦᱚᱭ ᱠᱩᱜᱮ ᱦᱟᱸᱜ ᱥᱚᱢᱚᱭ ᱠᱟᱱᱟ ᱟᱨ ᱟᱹᱰᱤᱜᱟᱱ ᱟᱞᱮ ᱥᱮᱫ ᱢᱟ ᱦᱩᱲᱩ ᱠᱚᱠᱚ ᱨᱚᱦᱚᱭᱮᱫ ᱠᱟᱱ᱾ ᱮᱦᱚᱵ ᱵᱟᱲᱟᱣ ᱟᱠᱟᱱᱟᱞᱮ ᱟᱹᱰᱤ ᱡᱟᱹᱥᱛᱤ ᱜᱮ, ᱟᱪᱪᱷᱟ ᱟᱯᱮ ᱥᱮᱱ ᱚᱱᱛᱮ ᱠᱚᱫᱚ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱣ ᱠᱟᱱᱟ ᱥᱮ ᱵᱟᱠᱚ ᱮᱦᱚᱵ ᱠᱟᱱᱟ?
ᱟᱞᱮ ᱥᱮᱱ ᱫᱚ ᱦᱟᱸᱜ ᱦᱩᱲᱩ ᱨᱚᱦᱚᱭ ᱠᱚᱫᱚ ᱵᱟᱝᱞᱮ ᱮᱦᱚᱵ ᱠᱟᱱᱟ ᱠᱟᱨᱚᱱ ᱫᱚ ᱟᱞᱮ ᱥᱮᱱ ᱫᱚ ᱚᱱᱠᱟ ᱫᱟᱜ ᱜᱮ ᱵᱟᱝ ᱢᱮᱱᱟᱜᱼᱟ᱾ ᱪᱮᱫᱟᱜ ᱥᱮ ᱵᱟᱨ ᱯᱮ ᱫᱤᱱ ᱠᱷᱚᱱ ᱚᱱᱠᱟ ᱫᱟᱜ ᱜᱮ ᱦᱟᱸᱜ ᱟᱹᱣᱨᱤᱭ ᱫᱟᱜᱟ, ᱟᱨ ᱟᱯᱷᱚᱨ ᱠᱚᱦᱚᱸ ᱱᱟᱦᱟᱜ ᱦᱩᱰᱤᱧ ᱜᱮᱛᱟᱞᱮᱭᱟ ᱚᱱᱟ ᱛᱮ ᱱᱟᱦᱟᱜ ᱱᱤᱛ ᱫᱷᱟᱹᱵᱤᱨᱤᱡ ᱫᱚ ᱟᱹᱣᱨᱤ ᱞᱮ ᱮᱦᱚᱵᱚᱜᱼᱟ ᱟᱨ ᱛᱤᱱᱟᱹᱜ ᱫᱤᱱ ᱦᱟᱸᱜ ᱛᱟᱹᱜᱤ ᱦᱩᱭᱩᱜᱼᱟ ᱚᱱᱟᱜᱮᱞᱮ ᱧᱮᱞᱮᱜ ᱠᱟᱱᱟ᱾ ᱠᱟᱨᱚᱱ ᱫᱟᱜ ᱡᱟᱹᱲᱤ ᱵᱷᱚᱨᱥᱟ ᱜᱮᱞᱮ ᱪᱟᱥ ᱛᱟᱦᱮᱱᱟ ᱚᱱᱟ ᱤᱭᱟᱹᱛᱮ᱾ ᱟᱨ ᱵᱟᱝᱠᱷᱟᱱ ᱢᱟ ᱧᱮᱞᱚᱜ ᱦᱳᱭ ᱧᱮᱞᱚᱜ ᱠᱟᱱ ᱛᱮᱦᱮᱱᱟ ᱠᱤ ᱱᱤᱛ ᱛᱮᱫᱚ ᱟᱹᱰᱤ ᱜᱟᱱ ᱨᱚᱦᱚᱭ ᱟᱹᱫᱦᱤᱜ ᱠᱟᱱ ᱛᱟᱦᱮᱱᱟ ᱥᱮ ᱟᱭᱢᱟ ᱞᱮ ᱠᱟᱱ ᱦᱚᱲ ᱵᱟᱨᱟᱵᱟᱨᱤ ᱠᱚ ᱨᱚᱦᱚᱭᱮᱜ ᱠᱟᱱ ᱛᱟᱦᱮᱱᱟ ᱦᱳᱭ ᱥᱮ᱾
ᱦᱩᱸ ᱟᱞᱮ ᱦᱚᱸ ᱱᱚᱜᱼᱚᱭ ᱱᱮᱛᱟᱨ ᱢᱟ ᱟᱹᱰᱤ ᱢᱮᱛᱟᱜ ᱢᱮ ᱱᱚᱛᱮ ᱟᱹᱰᱤ ᱜᱟᱱ ᱠᱚ ᱨᱚᱦᱚᱭᱮᱜ ᱠᱟᱱ ᱛᱟᱦᱮᱸᱱᱟ ᱟᱫᱚ ᱱᱤᱛ ᱫᱚ ᱮᱱᱦᱚᱸ ᱠᱚ ᱮᱦᱚᱵ ᱵᱟᱲᱟᱣ ᱠᱟᱱᱟ ᱟᱫᱚᱢ ᱠᱚᱫᱚ ᱠᱚ ᱢᱮᱱᱫᱟ ᱵᱚᱞᱮ ᱠᱚᱴᱟ ᱫᱤᱱ ᱱᱚᱣᱟ ᱥᱚᱢᱚᱭ ᱨᱮᱜᱮᱵᱚᱱ ᱨᱚᱦᱚᱭ ᱵᱟᱲᱟᱭᱟ᱾ ᱟᱨ ᱱᱤᱛ ᱦᱚᱸ ᱪᱮᱫᱟᱜ ᱮᱢ ᱛᱟᱭᱱᱚᱢᱚᱜᱼᱟ ᱚᱱᱟᱛᱮ ᱟᱫᱷᱚᱢ ᱠᱚᱫᱚ ᱠᱚ ᱨᱚᱦᱚᱭ ᱪᱷᱩᱴᱟᱹᱣ ᱠᱟᱱᱟ ᱠᱩ᱾ ᱟᱨ ᱠᱩ ᱨᱚᱦᱚ ᱭᱫᱚ ᱟᱹᱰᱤ ᱜᱟᱱ ᱟᱯᱱᱟ ᱟᱯᱱᱤ ᱫᱟᱜ ᱠᱚ ᱯᱟᱴᱟᱣ ᱠᱟᱛᱮ ᱦᱟᱸᱰᱮ ᱱᱟᱰᱮ ᱠᱷᱚᱡ ᱫᱟᱜ ᱨᱟᱠᱟᱵ ᱠᱟᱛᱮᱜ ᱠᱩᱧ ᱠᱷᱚᱡ ᱜᱟᱹᱰᱤᱭᱟᱹ ᱠᱷᱚᱡ᱾ ᱟᱨᱮᱱ ᱦᱚᱸᱠᱚ ᱨᱚᱦᱚᱭ ᱫᱟ ᱟᱫᱚ ᱟᱯᱮ ᱥᱮᱜ ᱫᱚ ᱚᱱᱛᱮ ᱫᱚ ᱜᱟᱹᱰᱤᱭᱟᱹ ᱠᱚ ᱠᱩᱧ ᱠᱚᱫᱚ ᱢᱮᱱᱟᱜ ᱟᱥᱮ ᱵᱟᱹᱱᱩᱜᱼᱟ?
ᱜᱟᱹᱰᱤᱭᱟᱹ ᱠᱚ ᱠᱩᱧ ᱠᱚᱫᱚ ᱢᱮᱱᱟᱜ ᱜᱮᱭᱟ ᱟᱫᱚ ᱢᱮᱱᱠᱷᱟᱱ ᱚᱱᱟ ᱠᱚ ᱛᱮᱫᱚ ᱱᱟᱜ ᱪᱟᱥ ᱫᱚ ᱵᱟᱝ ᱦᱩᱭᱩᱜ ᱛᱟᱞᱮᱭᱟ᱾ ᱟᱨ ᱚᱱᱟ ᱠᱚᱛᱮᱞᱮ ᱪᱟᱥ ᱞᱮᱠᱷᱟᱡ ᱱᱟᱦᱟᱜ ᱟᱞᱮ ᱦᱟᱜ ᱡᱚᱢ ᱧᱩ ᱞᱟᱹᱜᱤᱜ ᱥᱮ ᱰᱟᱹᱵᱨᱟᱹᱜ ᱠᱚ ᱞᱟᱹᱜᱤᱫ ᱞᱮ ᱢᱩᱥᱠᱤᱞᱚᱜ ᱛᱟᱦᱮᱱᱟ ᱟᱫᱚ ᱚᱱᱮ ᱚᱱᱟ ᱤᱭᱟᱹᱛᱮ ᱜᱟᱹᱰᱭᱟᱹ ᱠᱩᱧ ᱠᱷᱚᱱ ᱫᱚ ᱵᱟᱝ ᱦᱩᱭᱩᱜ ᱛᱮ ᱟᱫᱚ ᱟᱞᱮ ᱫᱚ ᱠᱟᱨᱚᱱ ᱥᱮᱨᱢᱟ ᱫᱟᱜ ᱡᱟᱹᱲᱤ ᱜᱮ ᱱᱚᱣᱟ ᱞᱟᱹᱜᱤᱫ ᱞᱮ ᱠᱚᱭᱚᱜ ᱦᱚᱨ ᱛᱟᱦᱮᱱᱟ ᱪᱮᱫᱟᱜ ᱥᱮ ᱟᱞᱮ ᱫᱚ ᱚᱱᱟ ᱵᱚᱨᱥᱟ ᱜᱮᱞᱮ ᱪᱟᱥ ᱛᱟᱦᱮᱱᱟ, ᱡᱩᱫᱤ ᱥᱮᱨᱢᱟ ᱫᱟᱜ ᱮ ᱠᱚᱥᱴᱚ ᱠᱮᱫ ᱞᱮᱭᱟ ᱮᱱᱠᱷᱟᱱ ᱱᱟᱜ ᱟᱞᱮᱥᱮᱱ ᱫᱚ ᱪᱟᱥ ᱫᱚ ᱵᱟᱝ ᱦᱩᱭᱩᱜᱼᱟ ᱾
ᱟᱪᱪᱷᱟ, ᱟᱞᱮᱥᱮᱫ ᱫᱚ ᱦᱟᱜ ᱚᱱᱠᱟ ᱫᱚ ᱵᱟᱝ ᱠᱟᱱᱟ, ᱟᱹᱰᱤ ᱞᱟᱹᱴᱩ ᱞᱟᱹᱴᱩ ᱜᱟᱹᱰᱭᱟᱹ ᱠᱚ
ᱟᱪᱪᱷᱟ ᱟᱹᱰᱤ ᱜᱟᱱ ᱚᱠᱟ ᱜᱷᱟᱹᱲᱤᱡ ᱪᱚ ᱟᱵᱮᱱᱟᱜ ᱵᱟᱝ ᱟᱸᱡᱚᱢᱚᱜ ᱠᱟᱱᱟ ᱦᱟᱸᱜ ᱾
ᱜᱟᱰᱟ ᱫᱚ ᱚᱱᱠᱟᱱ ᱡᱤᱱᱤᱥ ᱠᱟᱱᱟ ᱛᱷᱚᱲᱟ ᱜᱚᱴᱟ ᱜᱮ ᱦᱟᱱᱛᱮ ᱱᱟᱛᱮ